ᱨᱚᱲ ᱟᱸᱡᱚᱜ ᱠᱟᱱᱟ
ᱦᱮᱸ ᱟᱸᱡᱚᱢᱚᱜ ᱠᱟᱱᱟ
ᱟᱪᱷᱟ ᱪᱷᱟ ᱟᱨ ᱦᱚᱸᱜᱼᱚᱭ ᱡᱮᱢᱚᱱ ᱡᱟᱦᱟᱸ ᱞᱮᱠᱟ ᱫᱟᱸᱲᱟ ᱨᱮᱭᱟᱜ ᱠᱟᱛᱷᱟᱢ ᱞᱟᱹᱭᱮᱫ ᱛᱟᱦᱮᱸᱜ ᱛᱚ
ᱦᱮᱸ
ᱚᱱᱠᱟᱜᱮ ᱫᱟᱸᱲᱟ ᱦᱩᱭ ᱠᱟᱱᱟ ᱚᱝᱠᱟ ᱡᱟᱦᱟᱸᱭ ᱡᱤᱭᱟᱹᱞᱤ ᱠᱚ ᱡᱤᱵᱽᱡᱤᱭᱟᱹᱞᱤ ᱠᱚ ᱵᱟᱝᱵᱚᱱ ᱧᱤᱧᱟᱢ ᱠᱚᱣᱟ ᱵᱤᱨ ᱵᱩᱨᱩ ᱠᱚᱨᱮ ᱩᱱᱠᱩ ᱠᱚᱫᱚ ᱚᱱᱟ ᱪᱤᱲᱤᱭᱟᱠᱷᱟᱱᱟ ᱠᱚᱨᱮ ᱵᱚᱱ ᱧᱤᱧᱟᱢ ᱠᱚᱜᱮᱭᱟ ᱦᱮᱸ ᱚᱝᱠᱟ ᱟᱭᱢᱟ ᱦᱚᱲ ᱜᱮ ᱫᱟᱸᱬᱟᱱ ᱠᱚ ᱪᱟᱞᱟᱜ ᱟᱠᱚ ᱟᱭᱢᱟ ᱨᱚᱠᱚᱢ ᱡᱤᱵᱽ ᱡᱤᱭᱟᱹᱞᱤ ᱠᱚ ᱧᱮᱞ ᱠᱚᱣᱟ ᱠᱚ ᱡᱟᱦᱟᱸᱭ ᱫᱚ ᱦᱚᱭᱛᱚ ᱩᱱᱠᱩ ᱡᱤᱵᱽ ᱡᱤᱭᱟᱹᱞᱤ ᱠᱳᱱᱳ ᱫᱤᱱ ᱦᱚᱸ ᱵᱟᱝᱠᱚ ᱧᱮᱞ ᱠᱟᱜ ᱠᱚᱣᱟ ᱩᱱᱠᱩ ᱠᱚᱠᱚ ᱧᱮᱞ ᱠᱚᱣᱟ ᱦᱮᱸ ᱟᱨᱦᱚᱸ ᱚᱝᱠᱟ ᱟᱭᱢᱟ ᱞᱮᱠᱟᱱ ᱠᱚᱜᱮ ᱢᱮᱱᱟᱜ ᱠᱚᱣᱟ ᱡᱮᱢᱚᱱ ᱵᱤᱨ ᱵᱩᱨᱩ ᱥᱮᱫ ᱮᱢ ᱪᱟᱞᱟᱣ ᱞᱮᱱᱠᱷᱟᱱ ᱟᱫᱚᱢ ᱢᱚᱱᱮ ᱡᱤᱣᱤ ᱠᱚᱦᱚᱸ ᱟᱹᱰᱤ ᱵᱷᱟᱜᱮ ᱵᱩᱡᱷᱟᱹᱜᱼᱟ ᱟᱨᱠᱤ ᱦᱩᱸ ᱟᱪᱪᱷᱟ ᱛᱟᱦᱞᱮ ᱟᱢ ᱫᱚ ᱚᱱᱠᱟ ᱚᱠᱟ ᱠᱚᱨᱮᱫ ᱫᱟᱬᱟᱱ ᱠᱚᱢ ᱪᱟᱞᱟᱣ ᱟᱠᱟᱱ ᱜᱮᱭᱟ ᱥᱮ ᱵᱟᱝ
ᱦᱮᱸ ᱫᱟᱬᱟ ᱠᱚᱫᱚ ᱪᱟᱞᱟᱣ ᱦᱩᱭ ᱠᱟᱱᱟ ᱚ ᱟᱭᱢᱟ ᱡᱟᱭᱜᱟ ᱠᱚᱨᱮ ᱜᱮ ᱛᱚ ᱫᱟᱬᱟᱱ ᱫᱚ ᱟᱹᱰᱤ ᱱᱟᱯᱟᱭ ᱵᱩᱡᱷᱟᱹᱜᱼᱟ ᱢᱚᱱᱮ ᱡᱤᱣᱤ ᱠᱚ ᱨᱟᱹᱥᱠᱟᱹᱜᱼᱟ
ᱦᱮᱸ ᱜᱚᱢᱠᱮ ᱨᱚᱲ ᱞᱟᱹᱭ ᱫᱟᱞᱤᱧ ᱰᱤᱥᱴᱟᱵᱚᱜ ᱠᱟᱱ ᱛᱟᱵᱮᱱᱟ ᱦᱮᱸ ᱨᱚᱲ ᱰᱤᱥᱴᱟᱵᱚᱜ ᱠᱟᱱ ᱛᱟᱵᱮᱱᱟ
ᱱᱮᱴᱣᱟᱨᱠ ᱠᱟᱹᱴᱤᱡ ᱱᱮᱴᱳᱣᱟᱨᱠ ᱠᱟᱹᱴᱤᱡ ᱦᱚᱭᱛᱳ ᱯᱨᱚᱵᱞᱮᱢ ᱱᱤᱛᱚᱜ ᱵᱤᱱ ᱟᱸᱡᱚᱢ ᱧᱟᱢ ᱫᱟ
ᱢᱟᱱᱮ ᱫᱚᱢᱮᱜ ᱜᱮ ᱰᱤᱥᱴᱟᱵᱽ ᱧᱚᱜᱮᱫ ᱛᱟᱵᱮᱱᱟ ᱦᱮᱸ ᱚᱱᱠᱟ ᱠᱟᱹᱴᱤᱡ ᱯᱷᱟᱸᱠᱟ ᱧᱚᱜ ᱳᱰᱳᱠ ᱠᱟᱛᱮ ᱨᱚᱲ ᱵᱮᱱ
ᱳ ᱱᱤᱛᱚᱜ ᱵᱤᱱ ᱟᱸᱡᱚᱢ ᱧᱟᱢ ᱫᱟ ᱱᱤᱛᱟ. ᱜ
ᱦᱮᱸ ᱟᱸᱡᱚᱢᱚᱜ ᱠᱟᱱᱟ
ᱚ ᱦᱮᱸ ᱦᱚᱜ ᱚᱭ ᱡᱟᱦᱟᱸ ᱫᱟᱬᱟᱱ ᱤᱫᱤ ᱠᱟᱛᱮᱜ ᱵᱤᱱ ᱞᱟᱹᱭ ᱫᱟ ᱛᱚ ᱫᱟᱬᱟᱱ ᱫᱚ ᱟᱭᱢᱟ ᱴᱚᱴᱷᱟ ᱠᱚᱨᱮ ᱜᱮ ᱥᱮᱱ ᱵᱟᱲᱟ ᱦᱩᱭ ᱟᱠᱟᱱᱟ ᱛᱚ ᱱᱚᱣᱟ ᱫᱟᱬᱟᱱ ᱫᱚ ᱥᱟᱹᱨᱤᱜᱮ ᱟᱹᱰᱤ ᱱᱟᱯᱟᱭ ᱢᱤᱫᱴᱮᱱ ᱮ ᱦᱚᱨᱟ ᱞᱮᱠᱟᱛᱮᱦᱚᱸ ᱞᱟᱹᱭ ᱜᱟᱱᱚᱜᱼᱟ ᱛᱚ ᱱᱚᱰᱮ ᱡᱟᱦᱟᱸ ᱫᱟᱬᱟᱱ ᱪᱟᱞᱟᱣ ᱦᱩᱭ ᱠᱟᱱᱟ ᱜᱟᱛᱮ ᱠᱚ ᱥᱟᱶ ᱛᱮᱦᱚᱸ ᱟᱪᱪᱷᱟ ᱚᱱᱠᱟ ᱮᱥᱠᱟᱨ ᱦᱚᱸ ᱟᱨ ᱚᱱᱠᱟ ᱜᱷᱟᱨᱚᱸᱡᱽ ᱠᱚ ᱥᱟᱶ ᱛᱮᱦᱚᱸ ᱪᱟᱞᱟᱣ ᱫᱚ ᱦᱩᱭ ᱠᱟᱱᱟ ᱛᱚ ᱫᱟᱬᱟᱱ ᱫᱚ ᱚ ᱟᱭᱢᱟ ᱡᱟᱭᱜᱟ ᱜᱮ ᱡᱮᱞᱮᱠᱟ ᱡᱟᱦᱟᱸ ᱨᱮ ᱟᱵᱚᱨᱮᱱ ᱱᱩᱠᱩ ᱡᱤᱭᱟᱹᱞᱤ ᱠᱚ ᱢᱮᱱᱫᱚ ᱡᱟᱦᱟᱸᱭ ᱠᱚ ᱱᱮᱛᱟᱨ ᱫᱤᱱᱟᱹᱢ ᱫᱤᱱ ᱛᱮᱠᱚ ᱟᱫ ᱪᱟᱵᱟᱜ ᱠᱟᱱᱟ ᱩᱱᱠᱩ ᱠᱚ ᱡᱟᱦᱟᱸ ᱠᱚᱨᱮ ᱠᱚ ᱛᱩᱢᱟᱹᱞ ᱠᱚᱣᱟ ᱚᱱᱠᱟ ᱡᱟᱦᱟᱸ ᱯᱟᱨᱠ ᱠᱚ ᱛᱟᱦᱮᱱᱟ ᱦᱮᱸ ᱡᱮᱞᱮᱠᱟ ᱪᱤᱲᱤᱭᱟᱠᱷᱟᱱᱟ ᱢᱮᱱᱟᱜ ᱜᱮᱭᱟ ᱚᱱᱟᱨᱮ ᱡᱟᱦᱟᱸ ᱠᱤᱪᱷᱩ ᱠᱚ ᱢᱮᱱᱟᱜ ᱠᱚᱣᱟ ᱟᱵᱚ ᱵᱟᱹᱭ ᱵᱟᱹᱭ ᱛᱮᱵᱚᱱ ᱟᱫ ᱪᱟᱵᱟᱭᱮᱫ ᱠᱚᱣᱟ ᱟᱨ ᱱᱩᱠᱩ ᱠᱚ ᱡᱟᱦᱟᱸ ᱟᱵᱚ ᱞᱟᱭᱚᱝ ᱨᱮ ᱥᱟᱢᱚᱡᱚᱥᱥᱚ ᱵᱤᱫᱷᱟᱱ ᱠᱟᱛᱮᱫ ᱠᱚ ᱛᱟᱦᱮᱱ ᱠᱟᱱᱟ ᱱᱩᱠᱩ ᱠᱚᱵᱚᱱ ᱟᱫᱮᱜ ᱠᱚᱣᱟ ᱛᱚ ᱩᱱᱠᱩ ᱛᱩᱢᱟᱹᱞ ᱫᱟᱲᱮᱭᱟᱠᱚ ᱠᱟᱱᱟ ᱠᱚ ᱚᱱᱠᱟᱱ ᱴᱚᱴᱷᱟ ᱠᱚᱦᱚᱸ ᱡᱟᱭᱜᱟ ᱪᱟᱞᱟᱣ ᱦᱩᱭ ᱠᱟᱱᱟ ᱛᱚ ᱚᱸᱰᱮ ᱪᱟᱞᱟᱣ ᱠᱟᱛᱮᱫ ᱡᱟᱦᱟᱸ ᱞᱮᱠᱟ ᱩᱱᱠᱩ ᱠᱚ ᱟᱨ ᱧᱮᱞ ᱦᱩᱭ ᱟᱠᱟᱱᱟ ᱡᱮᱞᱮᱠᱟ ᱠᱚ ᱫᱚᱦᱚ ᱠᱟᱜ ᱠᱚᱣᱟ, ᱟᱠᱚᱣᱟᱜ ᱡᱟᱦᱟᱸ ᱞᱮᱠᱟ ᱞᱟᱹᱠᱛᱤᱭᱟᱱ ᱠᱟᱱᱟ, ᱡᱮᱞᱮᱠᱟ ᱞᱟᱹᱭ ᱜᱟᱱᱚᱜᱼᱟ ᱡᱟᱦᱟᱸ ᱟᱸ, ᱱᱩᱠᱩ ᱢᱮᱱᱫᱚ ᱫᱟᱜ ᱨᱮᱱ ᱡᱤᱭᱟᱹᱞᱤ ᱠᱚ ᱩᱱᱠᱩ ᱡᱟᱦᱟᱸ ᱞᱮᱠᱟ ᱫᱚᱨᱠᱟᱨ ᱛᱟᱠᱚ ᱡᱮᱢᱚᱱ ᱦᱚᱨᱚ ᱠᱚ ᱢᱮᱱᱟᱜ ᱠᱟᱜ ᱠᱚᱣᱟ ᱚᱱᱠᱟ ᱟᱸᱻ ᱦᱮᱸ ᱚᱱᱟ ᱥᱟᱶ ᱥᱟᱶᱛᱮ ᱵᱤᱧ ᱠᱤᱫᱤᱧ ᱱᱩᱠᱩ ᱠᱚ ᱡᱟᱦᱟᱸ ᱞᱮᱠᱟ ᱡᱟᱭᱜᱟ ᱠᱚᱨᱮ ᱠᱚ ᱛᱟᱦᱮᱱᱟ ᱚᱱᱠᱟ ᱠᱚ ᱛᱩᱢᱟᱹᱞ ᱟᱠᱟᱫ ᱠᱚᱜᱮᱭᱟ ᱱᱚᱝᱠᱟ ᱦᱚᱸᱞᱤᱧ ᱧᱮᱞ ᱟᱠᱟᱫ ᱠᱚᱣᱟ, ᱛᱚ ᱱᱚᱣᱟ ᱱᱚᱣᱟ ᱪᱷᱟᱲᱟ ᱦᱚᱸ ᱟᱨᱦᱚᱸ ᱟᱭᱢᱟ ᱞᱤᱧ ᱪᱟᱞᱟᱣ ᱟᱠᱟᱱᱟ, ᱛᱚ ᱜᱚᱝᱠᱮ ᱱᱤᱛᱚᱜ ᱟᱢ ᱠᱟᱹᱴᱤᱡ ᱞᱟᱹᱭ ᱢᱮ ᱡᱮ ᱚᱠᱟ ᱞᱮᱠᱟᱢ ᱪᱟᱞᱟᱣ ᱟᱠᱟᱱᱟ, ᱧᱮᱞ ᱟᱠᱟᱫ ᱠᱚᱣᱟ ᱾
ᱪᱟᱞᱟᱣ ᱞᱟᱹᱭ ᱛᱮᱫᱚ ᱚᱱᱟ ᱠᱚᱨᱮᱜ ᱪᱟᱞᱟᱣ ᱵᱟᱲᱟ ᱦᱩᱭ ᱟᱠᱟᱱᱟ ᱪᱤᱲᱭᱟᱠᱷᱟᱱᱟ ᱠᱚᱨᱮ ᱟᱨ ᱵᱤᱨᱵᱩᱨᱩ ᱠᱚᱨᱮ ᱦᱚᱸ ᱚᱱᱠᱟ, ᱟᱨᱦᱚᱸ ᱡᱮᱢᱚᱱ ᱵᱤᱨ ᱠᱚ ᱢᱮᱱᱟᱜᱼᱟ ᱥᱩᱨ ᱠᱚᱨᱮ ᱚᱱᱠᱟ ᱵᱤᱨ ᱠᱚᱨᱮ ᱥᱟᱦᱟᱱ ᱢᱟᱜ ᱠᱚ ᱪᱟᱞᱟᱣ ᱵᱟᱲᱟ ᱦᱩᱭᱩᱜ ᱜᱮᱭᱟ ᱦᱮᱸ ᱛᱚ ᱚᱱᱟ ᱠᱚᱨᱮ ᱦᱚᱸ, ᱵᱤᱨ ᱠᱚᱨᱮ ᱪᱟᱞᱟᱣ ᱞᱮᱱᱠᱷᱟᱡ ᱩᱱᱠᱩ ᱦᱟᱹᱛᱤ, ᱛᱟᱹᱨᱩᱵ ᱩᱱᱠᱩᱣᱟᱜ ᱠᱟᱛᱷᱟ ᱠᱚ ᱩᱭᱦᱟᱹᱨ ᱦᱤᱡᱩᱜᱼᱟ ᱦᱮᱸ ᱚᱱᱟ ᱠᱷᱟᱹᱛᱤᱨ ᱛᱮ ᱮᱠᱞᱟ ᱫᱚ ᱥᱟᱦᱟᱱ ᱢᱟᱜ ᱠᱚᱫᱚ ᱪᱟᱞᱟᱣ ᱫᱚ ᱵᱟᱝ ᱥᱟᱱᱟ ᱞᱤᱧ ᱜᱮᱭᱟ ᱦᱮᱸ ᱟᱨ ᱚᱱᱠᱟ ᱵᱚᱛᱚᱨ-ᱵᱚᱛᱚᱨ ᱛᱮᱜᱮ ᱪᱟᱞᱟᱜ ᱦᱩᱭᱩᱜᱼᱟ ᱪᱮᱫᱟᱜ ᱵᱟᱝᱢᱟ ᱟᱵᱚ ᱫᱚ ᱚᱱᱟᱠᱚ ᱥᱟᱦᱟᱱ ᱠᱚ, ᱯᱟᱞᱦᱟ ᱠᱚ, ᱵᱟᱝᱵᱚᱱ ᱟᱹᱜᱩ ᱞᱮᱠᱷᱟᱱ ᱛᱚ ᱫᱟᱠᱟ ᱩᱛᱩ ᱠᱚ ᱤᱥᱤᱱ ᱠᱟᱛᱮ ᱵᱟᱵᱚᱱ ᱡᱚᱢ ᱫᱟᱲᱮᱜᱼᱟ ᱥᱮ, ᱚᱱᱠᱟ ᱡᱩᱫᱤ ᱥᱟᱦᱟᱱ, ᱯᱟᱞᱦᱟ ᱠᱚ ᱵᱟᱝ ᱛᱟᱦᱮᱱ ᱛᱟᱢᱟ ᱪᱮᱫ ᱛᱮ ᱫᱟᱠᱟᱢ ᱤᱥᱤᱱᱟ ᱚᱱᱮ ᱩᱱᱠᱩ ᱵᱤᱨᱼᱵᱩᱨᱩ ᱠᱚᱨᱮᱱ ᱡᱟᱦᱟᱸᱭ ᱡᱤᱵ-ᱡᱤᱭᱟᱹᱞᱤ ᱠᱚ ᱢᱮᱱᱟᱜ ᱠᱚᱣᱟ ᱩᱱᱠᱩ ᱵᱚᱛᱚᱨ ᱞᱮᱱᱠᱷᱟᱱ ᱫᱚ ᱵᱟᱝ ᱜᱟᱱᱚᱜᱼᱟ ᱥᱮ ᱟᱵᱚᱫᱚ ᱡᱚᱢ ᱠᱟᱛᱮ ᱵᱟᱧᱪᱟᱣ ᱦᱩᱭᱩᱜ ᱛᱟᱵᱳᱱᱟ, ᱩᱱᱠᱟ ᱟᱠᱚᱣ ᱟ ᱡᱚᱢ ᱞᱟᱹᱜᱤᱫ ᱜᱮ ᱵᱤᱨ ᱵᱩᱨᱩ ᱠᱚᱨᱮ ᱠᱚ ᱥᱮᱸᱫᱽᱨᱟ ᱵᱟᱲᱟ ᱠᱚᱣᱟ ᱠᱚ ᱾ ᱟᱠᱚ ᱾ ᱦᱟᱹᱠᱩ ᱠᱚ ᱡᱚᱢᱟ ᱟᱨ ᱪᱮᱫ ᱦᱮᱸ ᱡᱮᱢᱚᱱ ᱱᱚᱜᱼᱚᱭ ᱦᱟᱹᱲᱩ ᱠᱚ, ᱦᱟᱹᱛᱤ ᱠᱚ, ᱩᱱᱠᱩ ᱫᱚ᱾ ᱚᱱᱟ ᱫᱟᱨᱮ ᱯᱟᱞᱦᱟ ᱦᱮᱸ ᱩᱱᱠᱩ ᱩᱠᱟᱠᱩ ᱡᱚᱢ ᱵᱟᱲᱟᱭᱟ ᱟᱨ ᱟᱵᱚ ᱦᱚᱸ ᱚᱱᱟ ᱵᱤᱨ ᱠᱷᱚᱱᱟᱜ ᱥᱟᱦᱟᱱ ᱢᱟᱜ ᱟᱹᱜᱩ ᱠᱟᱛᱮ ᱫᱟᱠᱟ ᱤᱥᱤᱱ ᱠᱟᱛᱮᱜ ᱡᱚᱢ ᱦᱳᱭᱳᱜ ᱛᱟᱵᱚᱱᱟ, ᱦᱮᱸ ᱚᱱᱠᱟ ᱚᱱᱟ ᱠᱷᱟᱹᱛᱤᱨ ᱛᱮ ᱠᱤᱪᱷᱩ ᱡᱟᱦᱟ ᱥᱮᱫ ᱫᱟᱬᱟᱱ ᱪᱟᱞᱟᱣ ᱦᱩᱭ ᱠᱟᱱᱟ ᱥᱮ ᱥᱟᱺᱜᱤᱧ ᱥᱮ ᱵᱤᱨ ᱵᱩᱨᱩ ᱥᱮ ᱚᱱᱠᱟ ᱵᱚᱛᱚᱨ ᱫᱚ ᱠᱚᱢ ᱧᱚᱜ ᱠᱟᱱ ᱛᱟᱹᱞᱤᱧᱟ ᱟᱨ ᱪᱮᱫ ᱱᱮᱛᱟᱨ ᱫᱚ ᱚᱱᱠᱟ ᱮᱠᱞᱟ ᱫᱟᱬᱟᱱ ᱦᱚᱞᱤᱧ ᱪᱟᱞᱟᱜ ᱜᱮᱭᱟ, ᱚᱱᱠᱟ ᱞᱮᱠᱟ ᱫᱚ ᱵᱟᱹᱞᱤᱧ ᱵᱚᱛᱚᱨᱟ ᱟᱨ ᱦᱮᱣᱟ ᱦᱩᱭ ᱠᱟᱱᱟ ᱛᱚ ᱫᱤᱱ ᱫᱤᱱ ᱛᱮ ᱵᱟᱠᱷᱟᱱ ᱫᱚ ᱵᱚᱛᱚᱨ ᱫᱚ ᱟᱹᱭᱠᱟᱹᱜ ᱜᱮᱭᱟ ᱵᱟᱠᱷᱟᱱ ᱫᱚ ᱚᱱᱠᱟ ᱢᱤᱫ ᱫᱷᱟᱣᱛᱮ ᱵᱤᱨ ᱠᱚᱨᱮᱜ ᱥᱟᱦᱟᱱ ᱢᱟᱜ ᱞᱮ ᱪᱟᱞᱟᱜ ᱠᱟᱱ ᱛᱟᱦᱮᱸᱫ ᱾ ᱟᱨ ᱱᱮᱛᱟᱨ ᱫᱚ ᱡᱟᱦᱟᱸ ᱥᱮᱫ ᱜᱮ ᱫᱟᱬᱟᱱᱤᱧ ᱪᱟᱞᱟᱜᱼᱟ ᱢᱚᱱᱮᱤᱧ ᱮᱠᱞᱟᱜᱤᱧ ᱪᱟᱞᱟᱜᱼᱟ, ᱢᱮᱱᱠᱷᱟᱱ ᱮᱠᱞᱟ ᱪᱟᱞᱟᱣ ᱛᱮᱦᱚᱸ ᱨᱟᱹᱥᱠᱟᱹ ᱫᱚ ᱵᱟᱝ ᱵᱩᱡᱷᱟᱹᱜᱼᱟ, ᱚᱱᱠᱟ ᱜᱟᱛᱮ ᱥᱟᱶᱛᱮ ᱫᱟᱬᱟᱱ ᱮᱢ ᱪᱟᱞᱟᱜᱼᱟ ᱡᱟᱦᱟᱸ ᱨᱮᱜᱮ ᱵᱤᱨᱵᱩᱨᱩ ᱠᱚᱨᱮ, ᱡᱟᱦᱟᱸ ᱨᱮᱜᱮ ᱫᱟᱬᱟᱱᱮᱢ ᱪᱟᱞᱟᱜᱼᱟ, ᱜᱟᱛᱮ ᱥᱟᱶᱛᱮ ᱟᱹᱰᱤ ᱨᱟᱹᱥᱠᱟᱹᱜ ᱜᱮ ᱵᱩᱡᱷᱟᱹᱜᱼᱟ, ᱩᱱᱠᱟ ᱫᱟᱬᱟᱱ ᱪᱟᱞᱟᱜᱼᱟ ᱚᱱᱟ ᱠᱷᱟᱹᱛᱤᱨ ᱛᱮᱞᱤᱧ ᱠᱩᱥᱤᱭᱟᱜᱼᱟ, ᱱᱮᱛᱟᱨ ᱫᱚ ᱮᱠᱟᱞ ᱫᱚ ᱵᱟᱝ ᱞᱮᱠᱟ ᱜᱮᱞᱤᱧ ᱪᱟᱞᱟᱜ ᱠᱟᱱᱟ ᱜᱟᱛᱮ ᱥᱟᱶᱛᱮ, ᱪᱟᱞᱟᱜ ᱟᱨ ᱮᱠᱞᱟ ᱪᱟᱞᱟᱜ ᱦᱮᱸ ᱚᱱᱟ ᱠᱤᱱ ᱫᱚ ᱟᱹᱰᱤ ᱯᱷᱟᱨᱟᱠ ᱜᱟᱛᱮ ᱥᱟᱶᱛᱮᱢ ᱪᱟᱞᱟᱜᱼᱟ ᱟᱹᱰᱤ ᱨᱟᱹᱥ ᱠᱟᱹ ᱵᱩᱡᱷᱟᱹᱜᱼᱟ, ᱟᱨ ᱮᱠᱞᱟᱢ ᱪᱟᱞᱟᱜ ᱠᱷᱟᱱ ᱫᱚ ᱦᱟᱱᱟ ᱱᱚᱣᱟ ᱩᱭᱦᱟᱹᱨ ᱦᱮᱡ ᱟᱢᱟ, ᱩᱱᱠᱩ ᱜᱟᱛᱮ ᱥᱟᱶᱛᱮ ᱡᱚᱠᱷᱚᱱᱮᱢ ᱛᱟᱦᱮᱱᱟ ᱥᱮ ᱛᱚᱠᱷᱚᱱ ᱫᱚ ᱟᱢᱟᱜ ᱢᱚᱱ ᱫᱚ ᱪᱮᱫ ᱨᱮ ᱵᱟᱝ ᱛᱟᱦᱮᱱᱟ ᱛᱚᱠᱷᱚᱱ ᱫᱚ ᱜᱟᱛᱮ ᱥᱟᱶᱛᱮ ᱞᱟᱸᱫᱟᱭᱟᱢ ᱨᱚᱲᱟᱢ ᱦᱚᱦᱚ ᱱᱚᱝᱠᱟ ᱟᱨ ᱪᱮᱫ ᱟᱪᱪᱷᱟ ᱜᱚᱝᱠᱮ ᱛᱟᱦᱚᱞᱮ ᱟᱵᱮᱱ ᱫᱚ ᱚᱱᱠᱟ ᱮᱠᱞᱟ ᱫᱟᱬᱟᱱ ᱠᱚᱵᱮᱱ ᱠᱩᱥᱤᱭᱟᱜ ᱜᱮᱭᱟ ᱥᱮ ᱵᱟᱝ
ᱦᱮᱸ ᱦᱮᱸ ᱫᱟᱬᱟ ᱢᱟ ᱠᱩᱥᱤ ᱜᱮ ᱢᱮᱱᱮᱫ ᱫᱟᱬᱟ ᱜᱮ ᱟᱹᱰᱤ ᱱᱟᱦᱟᱜ ᱡᱩᱜᱽ ᱨᱮᱫᱚ ᱟᱹᱰᱤ ᱞᱟᱹᱠᱛᱤᱭᱟᱱᱟᱜ ᱢᱤᱫᱴᱮᱱ ᱦᱚᱨᱟ ᱞᱮᱠᱟ ᱛᱮ ᱥᱟᱵ ᱟᱠᱟᱱᱟ
ᱦᱮᱸ
ᱛᱚ ᱱᱚᱣᱟ ᱡᱟᱦᱟᱸ ᱫᱟᱬᱟᱵᱟᱲᱟ ᱜᱟᱞᱚᱪ ᱵᱟᱞᱟ ᱦᱩᱭ ᱮᱱᱟ ᱛᱚ ᱱᱚᱣᱟ ᱫᱚ ᱥᱩᱢᱩᱝ ᱡᱮ ᱥᱟᱺᱜᱤᱧ ᱫᱚᱢᱮ ᱫᱟᱬᱟᱱ ᱥᱮ ᱡᱟᱹᱥᱛᱤ ᱠᱟᱹᱣᱰᱤ ᱞᱟᱜᱟᱜᱼᱟ ᱚᱝᱠᱟᱱ ᱠᱳᱱᱚ ᱴᱚᱴᱷᱟ ᱠᱚᱨᱮ ᱵᱟᱝ ᱨᱮᱦᱚᱸ ᱦᱚᱜᱼᱚᱭ ᱡᱟᱦᱟᱸ ᱫᱤᱱᱟᱹᱢ ᱫᱤᱱ ᱥᱮᱛᱟᱜ ᱡᱟᱦᱟᱸ ᱫᱟᱬᱟᱵᱟᱲᱟ᱾ ᱦᱚᱲᱢᱚ ᱥᱟᱶᱛᱮ ᱢᱚᱱᱮ ᱡᱤᱣᱤ ᱱᱚᱣᱟ ᱨᱮᱱᱟᱜ ᱦᱚᱸ ᱟᱹᱰᱤ ᱢᱤᱫᱴᱮᱱ ᱱᱟᱯ ᱟᱭ ᱫᱤᱠ ᱢᱮᱱᱟᱜ ᱟᱠᱟᱫᱟ ᱟᱵᱚ ᱨᱮᱱᱟᱜ ᱦᱚᱲᱢᱚ ᱛᱚ ᱡᱟᱦᱟᱸ ᱞᱮᱠᱟ ᱟᱵᱚ ᱠᱷᱟᱹᱞᱤ ᱠᱟᱹᱢᱤ ᱵᱚᱱ ᱠᱚᱨᱟᱣᱟ ᱚᱱᱟ ᱥᱟᱶ ᱥᱟᱶᱛᱮ ᱡᱩᱫᱤ ᱟᱵᱚ ᱥᱮᱛᱟᱜ ᱨᱮ ᱛᱟᱲᱟᱢ ᱵᱟᱲᱟ ᱥᱟᱶᱛᱮ ᱫᱟᱹᱲ ᱵᱟᱲᱟ ᱵᱮᱭᱟᱢ ᱠᱚᱵᱚᱱ ᱠᱚᱨᱟᱣᱟ ᱱᱚᱣᱟ ᱦᱚᱸ ᱟᱵᱚᱱᱟᱜ ᱢᱚᱫᱽᱫᱷᱮ ᱨᱮᱦᱚᱸ ᱯᱟᱲᱟᱜ ᱠᱟᱱ ᱛᱟᱵᱚᱱᱟ ᱟᱵᱚ ᱫᱚ ᱢᱤᱫᱴᱮᱱ ᱟᱣ ᱤᱭᱟᱹ ᱠᱟᱱ ᱨᱮᱦᱚ ᱵᱚᱱ ᱢᱟᱹᱱᱢᱤ ᱠᱟᱱᱟ ᱵᱚᱱ ᱢᱟᱱᱮ ᱟᱵᱚ ᱫᱚ ᱫᱤᱱᱟᱹᱢ ᱫᱤᱱ ᱜᱮ ᱵᱟᱧᱪᱟᱣ ᱞᱟᱹᱜᱤᱫ ᱛᱮ ᱱᱟᱯᱟᱭ ᱦᱚᱲᱢᱚ ᱡᱤᱣᱤ ᱫᱚᱦᱚ ᱞᱟᱹᱜᱤᱫ ᱛᱮᱫᱚ ᱮᱠᱟᱞ ᱜᱮ ᱫᱚᱦᱚ ᱫᱚᱨᱠᱟᱨ ᱠᱟᱱᱟ ᱥᱮ ᱪᱮᱫ ᱵᱤᱱ ᱞᱟᱹᱭᱟ
ᱦᱮᱸ ᱦᱮᱸ ᱱᱚᱣᱟ ᱫᱚ ᱟᱹᱞᱤᱧ ᱦᱚᱸᱞᱤᱧ ᱞᱟᱹᱭᱟ ᱪᱮᱫᱟᱜ ᱵᱟᱝᱢᱟ ᱚᱱᱠᱟ ᱥᱩᱫᱷᱩ ᱡᱚᱢ ᱠᱟᱛᱮᱫ ᱫᱩᱲᱩᱵ ᱠᱚᱜ ᱜᱤᱛᱤᱡ ᱠᱚᱜ ᱚᱱᱠᱟ ᱞᱮᱠᱷᱟᱡ ᱫᱚ ᱵᱟᱭ ᱜᱟᱱᱚᱜ ᱛᱟᱵᱚᱱᱟ ᱥᱮ ᱱᱚᱝᱠᱟ ᱡᱚᱢ ᱠᱟᱛᱮᱫ ᱜᱤᱛᱤᱡ ᱫᱩᱲᱩᱵ ᱦᱮᱸ ᱱᱚᱦᱼᱚ ᱱᱟ ᱠᱚᱨᱟᱣ ᱠᱚᱨᱟᱣ ᱞᱮᱠᱷᱟᱱ ᱫᱚ ᱟᱵᱚᱣᱟᱜ ᱦᱚᱲᱢᱚ ᱟᱭᱢᱟ ᱨᱚᱠᱚᱢ ᱨᱳᱜᱽ ᱟᱡᱟᱨ ᱠᱚ ᱦᱳᱭᱳᱜ ᱛᱟᱵᱚᱱᱟ ᱦᱮᱸ ᱥᱮ ᱵᱟᱝ ᱦᱩᱭᱩᱜ ᱨᱮᱦᱚᱸ ᱚᱱᱠᱟ ᱠᱷᱟᱹᱞᱤ ᱡᱚᱢᱟᱢ ᱞᱟᱹᱭ ᱟᱠᱚ ᱡᱮ ᱠᱷᱟᱹᱞᱤ ᱡᱚᱢᱟᱢ ᱟᱨᱮᱢ ᱜᱤᱛᱤᱡ ᱠᱚᱣᱟ ᱫᱩᱲᱩᱵ ᱠᱚᱜ ᱟᱢ ᱚᱱᱠᱟ ᱞᱮᱠᱟ-ᱡ ᱫᱚ ᱞᱟᱹᱭ ᱟᱠᱚ ᱢᱚᱴᱟᱜᱼᱟ ᱢᱚᱴᱟ ᱞᱮᱱᱠᱷᱟᱡ ᱫᱚ ᱡᱮᱢᱚᱱ ᱪᱮᱫ ᱜᱮ ᱵᱟᱢ ᱠᱟᱹᱢᱤ ᱫᱟᱲᱮᱭᱟᱜᱼᱟ ᱚᱠᱟ ᱥᱮᱫ ᱜᱮ ᱦᱮᱸ ᱚᱱᱠᱟ ᱡᱮᱢᱚᱱ ᱥᱟᱵ ᱠᱟᱜ ᱢᱮ ᱢᱤᱫᱴᱟᱝ ᱦᱟᱹᱛᱤᱭ ᱧᱟᱢ ᱠᱮᱫ ᱢᱮᱭᱟ ᱦᱮᱸ ᱛᱚᱠᱷᱚᱱ ᱫᱚ ᱫᱟᱹᱲ ᱦᱚᱸ ᱵᱟᱢ ᱫᱟᱲᱮᱭᱟᱜᱼᱟ ᱪᱮᱫ ᱦᱚᱸ ᱵᱟᱝ ᱦᱮᱸ ᱚᱱᱟ ᱠᱚᱫᱚ ᱟᱵᱚ ᱫᱟᱬᱟᱱ ᱫᱚ ᱫᱚᱨᱠᱟᱨ ᱛᱟᱵᱚᱱ ᱚᱱᱠᱟ ᱥᱮᱛᱟᱜ ᱨᱮ ᱢᱤᱫ ᱜᱷᱟᱹᱲᱤ ᱦᱚᱳᱭᱛᱳ ᱫᱟᱬᱟ ᱟᱹᱜᱩ ᱠᱮᱫᱟᱢ ᱚᱱᱠᱟ ᱫᱟᱹᱛᱟᱹᱱᱤ ᱪᱟᱞᱟᱜ ᱪᱟᱞᱟᱜ ᱛᱮ ᱦᱮᱸ ᱥᱮ ᱠᱟᱹᱴᱤᱡ ᱫᱟᱹᱲ ᱟᱫᱟᱢ ᱫᱟᱹᱲᱟᱜ ᱠᱷᱟᱱ ᱫᱚ ᱟᱨᱚ ᱟᱵᱚᱣᱟᱜ ᱦᱚᱲᱢᱚ ᱨᱮ ᱟᱨᱚ ᱵᱷᱟᱜᱤ ᱠᱟᱹᱢᱤ ᱮᱢᱟᱭ ᱱᱚᱜ-ᱚ ᱱᱚᱝᱠᱟ ᱠᱚ ᱜᱮ ᱟᱵᱚᱣᱟᱜ ᱦᱚᱲᱢᱚ ᱨᱮᱫᱚ ᱱᱚᱣᱟ ᱠᱚᱫᱚ ᱫᱟᱬᱟᱱ ᱫᱚ ᱫᱚᱨᱠᱟᱨ ᱛᱟᱵᱚᱱ ᱜᱮᱭᱟ ᱟᱵᱚᱣᱟᱜ ᱦᱚᱲᱢᱚ ᱞᱟᱹᱜᱤᱫ ᱛᱮ ᱟᱨ ᱪᱮᱫ
ᱦᱮᱸ ᱡᱮᱞᱮᱠᱟ ᱞᱟᱹᱭ ᱠᱮᱫᱟᱢ ᱚᱱᱟ ᱫᱚ ᱟᱹᱰᱤ ᱜᱮ ᱞᱟᱹᱠᱛᱤᱭᱟᱱ ᱠᱟᱛᱷᱟ ᱠᱟᱱᱟ ᱛᱚ ᱟᱵᱚ ᱢᱟᱹᱱᱢᱤ ᱡᱤᱭᱚᱱ ᱥᱟᱹᱨᱤ ᱜᱮ ᱦᱚᱭ ᱡᱤᱣᱤ ᱦᱟᱥᱟ ᱦᱚᱲᱢᱚ ᱱᱚᱣᱟ ᱫᱟᱬᱟᱱ ᱦᱚᱸ ᱫᱚᱨᱠᱟᱨ ᱠᱟᱱᱟ ᱚᱱᱟ ᱥᱟᱶ ᱥᱟᱶᱛᱮ ᱦᱚᱲᱢᱚ ᱡᱚᱛᱚᱱ ᱡᱮᱞᱮᱠᱟ ᱟᱵᱚ ᱡᱚᱠᱷᱚᱱ ᱟ ᱚᱱᱠᱟ ᱥᱟᱺᱜᱤᱧ ᱴᱚᱴᱷᱟ ᱠᱚᱵᱚᱱ ᱪᱟᱞᱟᱜᱼᱟ ᱚᱸᱰᱮ ᱵᱚᱱ ᱧᱮᱞᱟ ᱡᱮ ᱟᱵᱚ ᱡᱟᱦᱟ ᱦᱚᱲᱢᱚ ᱨᱮ ᱞᱟᱸᱜᱟ ᱢᱤᱫᱴᱮᱱ ᱟᱹᱲᱤᱥ ᱚᱸᱰᱮ ᱠᱷᱚᱱ ᱨᱩᱣᱟᱹᱲ ᱚᱠᱛᱚ ᱫᱚ ᱟᱹᱭᱠᱟᱹᱜ ᱜᱮᱭᱟ ᱛᱚ ᱚᱱᱟ ᱠᱷᱟᱹᱛᱤᱨ ᱛᱮ ᱟᱵᱚ ᱧᱮᱞ ᱟᱵᱚᱱ ᱟᱭᱢᱟ ᱨᱚᱠᱚᱢ ᱡᱟᱦᱟ ᱨᱟᱱ ᱢᱩᱨᱜᱟᱹᱱ ᱠᱚᱵᱚᱱ ᱡᱚᱢᱟ ᱚᱱᱟ ᱠᱷᱚᱱᱟᱜ ᱡᱩᱫᱤ ᱟᱵᱚ ᱦᱚᱲᱢᱚ ᱱᱟᱯᱟᱭ ᱥᱟᱺᱦᱤᱡ ᱫᱚᱦᱚ ᱠᱚᱨᱛᱮ ᱜᱮᱞᱮ ᱟᱵᱚ ᱠᱤᱪᱷᱩ ᱠᱤᱪᱷᱩ ᱡᱤᱱᱤᱥ ᱠᱚ ᱡᱮᱢᱚᱱ ᱵᱷᱟᱹᱜᱤ ᱦᱩᱭᱩᱜ ᱛᱟᱵᱚᱱᱟ ᱡᱮᱢᱚᱱ ᱡᱚᱢ ᱧᱩᱣᱟᱜ ᱡᱟᱦᱟᱸ ᱠᱚᱫᱚ ᱵᱚᱱ ᱯᱮᱠᱮᱴ ᱡᱚᱢ ᱵᱚᱱ ᱞᱟᱹᱭᱟ
ᱟᱨ ᱱᱮᱛᱟᱨ ᱢᱟ ᱧᱮᱞ ᱟᱠᱟᱫ ᱜᱮᱭᱟᱵᱮᱱ ᱮᱸ ᱵᱩᱥᱟᱹᱜ ᱜᱤᱫᱽᱨᱟᱹ ᱠᱷᱚᱱᱟᱜ ᱥᱮᱬᱟ ᱦᱚᱲ ᱠᱚᱦᱚᱸ ᱦᱚᱜ ᱚᱭ ᱡᱟᱦᱟᱸ ᱪᱤᱯᱥ ᱯᱮᱠᱮᱴ ᱡᱤᱱᱤᱥ ᱠᱚ ᱟᱪᱪᱷᱟ ᱚᱱᱟ ᱥᱟᱶ ᱥᱟᱶᱛᱮ ᱡᱟᱦᱟᱸ ᱠᱳᱞ ᱰᱨᱤᱝᱥ ᱠᱚ ᱢᱮᱱᱟᱜ ᱟᱠᱟᱜ-ᱟ ᱠᱤᱨᱤᱧ ᱛᱮ ᱡᱟᱦᱟᱸ ᱫᱟᱜ ᱠᱚᱵᱚᱱ ᱧᱩᱭᱫᱟ ᱠᱤᱪᱷᱩ ᱠᱤᱪᱷᱩ ᱫᱟᱜ ᱠᱚᱢᱟ ᱚᱱᱟ ᱠᱚᱫᱚ ᱩᱱᱟᱹᱜ ᱜᱮ ᱵᱟᱝ ᱵᱷᱟ ᱠᱟᱨᱚᱱ ᱡᱟᱦᱟᱸ ᱡᱤᱱᱤᱥ ᱜᱮᱵᱚᱱ ᱧᱮᱞᱟ ᱡᱮ ᱯᱮᱠᱮᱴ ᱨᱮ ᱛᱟᱦᱮᱱᱟ ᱥᱮ ᱚᱝᱠᱟ ᱟᱹᱰᱤ ᱚᱠᱛᱷᱚ ᱯᱷᱨᱤᱡᱽ ᱨᱮ ᱛᱟᱦᱮᱱᱟ ᱚᱱᱟ ᱠᱚᱫᱚ ᱦᱚᱲᱢᱚ ᱨᱮ ᱟᱻ ᱟᱹᱰᱤᱜᱮ ᱠᱷᱚᱛᱤ ᱠᱟᱨᱟᱭ ᱠᱟᱨᱚᱱ ᱢᱮᱴᱮᱱ ᱴᱟᱴᱠᱟ ᱡᱤᱱᱤᱥ ᱟᱨ ᱡᱟᱦᱟᱸ ᱟᱹᱰᱤ ᱫᱤᱱ ᱫᱷᱩᱨᱭᱟᱹ ᱛᱟᱦᱮᱱᱟ ᱚᱱᱟ ᱢᱚᱫᱽᱫᱷᱮ ᱨᱮᱫᱚ ᱯᱷᱟᱨᱟᱠ ᱫᱚ ᱧᱮᱞᱚᱜ ᱜᱮᱭᱟ ᱚᱱᱟᱛᱮ ᱱᱟᱯᱟᱭ ᱡᱤᱱᱤᱥ ᱡᱚᱢᱟᱜ ᱦᱩᱭᱩᱜ ᱛᱟᱵᱚᱱᱟ ᱟᱨ ᱚᱱᱠᱟ ᱫᱟᱬᱟᱱ ᱠᱚᱵᱚᱱ ᱪᱟᱞᱟᱜ ᱢᱟ ᱟᱵᱚᱣᱟᱜ ᱚᱝᱠᱟᱱᱟᱜ ᱥᱚᱨᱚᱢ ᱡᱟᱢ ᱠᱚ ᱤᱫᱤ ᱠᱟᱛᱮᱫ ᱵᱚᱨᱚᱝ ᱦᱟᱸᱰᱮ ᱜᱮ ᱮ ᱤᱥᱤᱱ ᱵᱟᱲᱟ ᱠᱟᱛᱮᱫ ᱵᱚᱱ ᱡᱚᱢ ᱢᱟ ᱱᱚᱣᱟ ᱜᱮ ᱦᱩᱭᱩᱜ ᱠᱟᱱᱟ ᱠᱟᱛᱷᱟ ᱢᱚᱱᱮᱫ ᱫᱚ ᱟᱨ ᱧᱮᱞᱟᱵᱚᱱ ᱟᱵᱚ ᱢᱟᱹᱱᱢᱤ ᱫᱚ ᱥᱟᱹᱨᱤᱜᱮ ᱦᱟᱸ ᱢᱤᱫ ᱚᱠᱛᱚ ᱫᱚ ᱦᱤᱡᱩᱜᱼᱟ ᱡᱮ ᱟᱵᱚ ᱥᱟᱱᱟᱢ ᱦᱚᱲ ᱜᱮᱵᱚᱱ ᱟᱸ ᱡᱟᱦᱟᱸ ᱥᱟᱱᱟᱢ ᱦᱚᱲ ᱜᱮᱵᱚᱱ ᱦᱟᱲᱟᱢ ᱵᱩᱰᱷᱤᱜᱼᱟ ᱠᱤᱱᱛᱩ ᱱᱚᱣᱟ ᱡᱟᱦᱟᱸ ᱟᱸ ᱦᱩᱰᱤᱧ ᱠᱷᱚᱱ ᱦᱟᱨᱟ ᱠᱟᱛᱮᱜ ᱡᱟᱦᱟᱸ ᱱᱚᱣᱟ ᱡᱩᱣᱟᱹᱱ ᱩᱢᱮᱨ ᱛᱟᱵᱚᱱ ᱩᱱ ᱟᱵᱚᱣᱟᱜ ᱫᱤᱥ ᱦᱩᱫᱤᱥ ᱠᱚ ᱚᱱᱟ ᱠᱚ ᱱᱟᱯᱟᱭ ᱫᱚᱦᱚ ᱦᱩᱭᱩᱜ ᱛᱟᱵᱚᱱᱟ ᱟᱵᱚ ᱢᱚᱫᱽᱫᱷᱮ ᱨᱮ, ᱮᱸ ᱡᱟᱦᱟᱸ ᱞᱮᱠᱟ ᱡᱟᱦᱟᱸ ᱛᱤᱱᱟᱹᱜ ᱨᱳᱜᱽ ᱟᱡᱟᱨ ᱟᱞᱚᱭ ᱥᱟᱵ ᱵᱚᱱ ᱫᱟᱲᱮᱭᱟ ᱵᱚᱱ ᱢᱟ, ᱚᱱᱟ ᱠᱚ ᱤᱫᱤ ᱠᱟᱛᱮᱫ ᱦᱚᱸ ᱥᱚᱪᱮᱛᱚᱱ ᱛᱟᱦᱮᱸ ᱦᱩᱭᱩᱜ ᱛᱟᱵᱚᱱᱟ, ᱦᱮᱸ ᱱᱚᱣᱟ ᱠᱚᱜᱤᱧ ᱞᱟᱹᱭᱟ ᱛᱚ ᱱᱚᱣᱟ ᱪᱷᱟᱲᱟ ᱦᱚᱸ ᱟᱨᱦᱚᱸ ᱢᱮᱱᱟᱜ ᱟᱠᱟᱫᱟ ᱡᱮᱞᱮᱠᱟ ᱟᱵᱚ ᱫᱤᱱᱟᱹᱢ ᱫᱤᱱ ᱱᱚᱝᱠᱟ ᱥᱮᱛᱟᱜ ᱨᱮ ᱫᱟᱬᱟ, ᱚᱱᱟ ᱥᱟᱶ ᱥᱟᱶᱛᱮ ᱡᱚᱢ ᱧᱩ ᱦᱚᱸ ᱱᱟᱯᱟᱭ ᱫᱚᱨᱠᱟᱨᱚᱜ ᱠᱟᱱ ᱛᱟᱵᱚᱱᱟ, ᱛᱮ ᱜᱮ ᱞᱮ ᱟᱵᱚ ᱰᱩᱞᱩᱝ ᱜᱟᱹᱰᱤ ᱛᱮᱵᱚᱱ ᱪᱟᱞᱟᱜ ᱥᱮ ᱨᱮᱞ ᱜᱟᱹᱰᱤ ᱛᱮᱵᱚᱱ ᱪᱟᱞᱟᱜ ᱥᱮ ᱩᱰᱟᱹᱱ ᱜᱟᱹᱰᱤ ᱛᱮᱵᱚᱱ ᱪᱟᱞᱟᱜ, ᱡᱟᱦᱟᱱᱟᱜ ᱛᱮᱜᱮ ᱵᱚᱱ ᱞᱟᱜ ᱟ ᱢᱮᱱᱠᱷᱟᱱ ᱟᱵᱚᱣᱟᱜ ᱦᱚᱲᱢᱚ ᱡᱤᱣᱤ ᱠᱚ ᱟᱹᱰᱤ ᱱᱟᱯᱟᱭ ᱟᱸ ᱠᱚ, ᱢᱮᱲᱦᱮᱫ ᱛᱤ ᱢᱮᱲᱦᱮᱫ ᱡᱟᱸᱜᱟ ᱡᱮᱢᱚᱱ ᱵᱚᱱ ᱪᱟᱞᱟᱜᱼᱟ ᱚᱱᱠᱟ ᱜᱮᱵᱚᱱ ᱨᱩᱣᱟᱹᱲ ᱦᱤᱡᱩᱜ ᱢᱟ, ᱱᱚᱣᱟ ᱤᱫᱤ ᱠᱟᱛᱮᱫ ᱜᱮ ᱤᱧ ᱫᱩᱧ ᱞᱟᱹᱭᱟ ᱛᱚ ᱟᱢ ᱪᱮᱠᱟᱢ ᱢᱚᱱᱮ ᱛᱟᱞᱟᱝᱟ ᱱᱚᱣᱟ ᱤᱫᱤ ᱠᱟᱛᱮᱫ,
ᱱᱚᱣᱟ ᱦᱚᱸ ᱡᱚᱛᱷᱟᱛ ᱠᱟᱛᱷᱟᱢ ᱞᱟᱹᱭ ᱠᱟᱜᱼᱟ ᱱᱚᱜ-ᱚᱭ ᱡᱮᱢᱚᱱ ᱞᱟᱹᱭ ᱠᱮᱭᱟᱢ ᱯᱮᱞᱟᱥ ᱴᱤᱠ ᱠᱚᱨᱮ ᱡᱚᱢᱟᱜ ᱟᱨᱦᱚᱸ ᱚᱱᱟ ᱯᱮᱞᱟᱥᱴᱤᱠ ᱵᱳᱛᱳᱞ ᱨᱮᱱᱟᱜ ᱧᱩᱭ ᱫᱟᱜ, ᱦᱮᱸ ᱟᱨᱦᱚ ᱡᱚᱢᱟᱜ ᱠᱚᱫᱚ ᱟᱨ ᱦᱚᱸ ᱱᱮᱛᱟᱨ ᱡᱟᱦᱟᱸ ᱞᱮᱠᱟ ᱠᱚ ᱠᱚᱨᱟᱣ ᱫᱟ ᱚᱱᱟ ᱥᱩᱫᱩ ᱥᱩᱫᱩ ᱛᱚ ᱟᱨ ᱚᱱᱟ ᱯᱮᱞᱟᱥᱴᱤᱠ ᱨᱮᱫᱚ ᱚᱝᱠᱟ ᱛᱮᱫ ᱫᱚ ᱵᱟᱝ ᱛᱷᱮᱱᱟ ᱡᱮᱢᱚᱱ ᱟᱵᱚᱡ, ᱡᱟᱦᱟᱱᱟᱜ ᱵᱚᱱ ᱥᱟᱢᱟ ᱞᱮᱠᱷᱟᱱ ᱚᱱᱟ ᱡᱤᱱᱤᱥ ᱫᱚ ᱵᱟᱹᱲᱤᱡ ᱮᱱ ᱜᱮ ᱢᱮᱱᱠᱷᱟᱱ ᱩᱱᱠᱩ ᱡᱮ ᱦᱚᱜᱼᱚᱭ ᱯᱮᱞᱟᱥᱴᱤᱠ ᱨᱮᱠᱚ ᱥᱟᱢᱵᱟᱣ ᱫᱟ, ᱚᱱᱟᱛᱮ ᱩᱝᱠᱩ ᱚᱱᱟᱨᱮ ᱢᱤᱫᱴᱟᱝ ᱨᱚᱠᱚᱢ ᱢᱤᱫ ᱫᱷᱚᱨᱚᱱᱟᱜ ᱠᱮᱢᱤᱠᱮᱞ ᱠᱚ ᱮᱢᱟᱜ ᱠᱟᱱᱟ ᱡᱟᱛᱮ ᱚᱱᱟ ᱯᱮᱞᱟᱥᱴᱤᱠ ᱵᱷᱤᱛᱨᱤ ᱨᱮ ᱛᱟᱦᱮᱱ ᱨᱮᱦᱚᱸ ᱵᱟᱝ ᱪᱤᱠᱟᱹᱜ ᱢᱟ ᱦᱮᱸ, ᱚᱱᱟ ᱠᱚᱫᱚ ᱟᱵᱚ ᱮᱠᱟᱞ ᱜᱮ ᱡᱚᱢ ᱩᱪᱤᱛ ᱫᱚ ᱵᱟᱝ ᱠᱟᱱ ᱛᱟᱵᱚ,